ᱦᱮᱞᱳ ᱜᱚᱝᱠᱮ ᱦᱮᱸ ᱨᱚᱲᱞᱤᱧ ᱟᱡᱚᱢᱫᱟ ᱡᱚᱦᱟᱨ ᱜᱮ ᱜᱚᱝᱠᱮ
ᱟᱪ ᱦᱮ ᱜᱚᱝᱠᱮ ᱡᱚᱦᱟᱨ ᱜᱮ ᱟᱨ ᱢᱮᱱᱫᱟᱞᱤᱧᱟ ᱨᱚᱲ ᱟᱞᱤᱧᱟᱜ ᱠᱞᱤᱭᱟᱨ ᱵᱮᱱ ᱟᱸᱡᱚᱢ ᱫᱟ ᱛᱚ ᱵᱟᱝ ᱜᱮ
ᱦᱮᱸ ᱨᱚᱲ ᱠᱤᱞᱤᱭᱟᱨ ᱜᱮ ᱟᱸᱚᱢᱚᱜ ᱠᱟᱱᱟ
ᱟᱪᱪᱷᱟ ᱟᱵᱮᱱᱟᱜ ᱦᱚᱸ ᱠᱤᱞᱤᱭᱟᱨ ᱜᱮ ᱟᱸᱡᱚᱢᱚᱜ ᱠᱟᱱ ᱜᱮᱭᱟ
ᱜᱚᱝᱠᱮ ᱛᱟᱦᱚᱞᱮ ᱱᱚᱣᱟ ᱡᱟᱹᱯᱩᱫ ᱥᱮ ᱫᱟᱜ ᱡᱟᱹᱲᱤ ᱠᱷᱟᱹᱛᱤᱨ ᱛᱮ ᱪᱟᱥ ᱠᱚᱫᱚ ᱛᱤᱱᱟᱹᱜ ᱡᱷᱟᱹᱞ ᱦᱩᱭ ᱵᱟᱲᱟ ᱟᱠᱟᱱᱟ ᱾
ᱜᱚᱝᱠᱮ ᱫᱚᱢᱮ ᱡᱷᱟᱹᱞ ᱫᱚ ᱵᱟᱝ ᱞᱟᱦᱟ ᱞᱮᱱᱟ ᱟᱫᱚ ᱫᱟᱜ ᱡᱟᱹᱲᱤ ᱠᱚ ᱠᱟᱹᱴᱤᱡ ᱠᱚᱢ ᱧᱚᱜ ᱮᱱᱟ ᱟᱨᱠᱤ ᱟᱫᱚ ᱱᱚᱜ ᱚᱭ ᱢᱟᱱᱮ ᱛᱤᱦᱤᱧ ᱥᱮᱫ ᱱᱚᱜ ᱚᱭ ᱠᱮᱱᱮᱞ ᱫᱟᱜ ᱠᱚ ᱦᱮᱡ ᱟᱠᱟᱫ ᱞᱮᱭᱟ ᱟᱫᱚ ᱱᱚᱜ ᱚᱚᱭ ᱠᱮᱱᱮᱞ ᱫᱟᱜ ᱦᱮᱡ ᱠᱟᱛᱮᱜ ᱨᱚᱦᱚᱭ ᱠᱚ ᱞᱤᱭᱮ ᱠᱟᱹᱴᱤᱡ ᱛᱳᱲᱡᱳᱲ ᱦᱟᱛᱟᱣ ᱦᱩᱭᱩᱜᱼᱟ ᱢᱟᱱᱮ ᱦᱩᱭᱩᱜ ᱠᱟᱱᱟ ᱟᱨᱠᱤ
ᱟᱪᱪᱷᱟ
ᱥᱮᱨᱢᱟ ᱫᱟᱜ ᱫᱚ ᱢᱟᱱᱮ ᱠᱟᱹᱴᱤᱡ ᱠᱟᱹᱴᱤᱡ ᱫᱟᱜ ᱠᱟᱜ ᱞᱮᱭᱟ ᱟᱨᱠᱤ ᱢᱟᱱᱮ ᱚᱱᱟ ᱫᱚ ᱫᱟᱜ ᱢᱟᱱᱮ ᱨᱚᱦᱚᱭ ᱫᱚ ᱵᱟᱭ ᱜᱟᱱᱚᱜᱼᱟ ᱟᱨᱠᱤ
ᱳᱸ ᱚᱱᱠᱟᱸ ᱟᱞᱮ ᱥᱮ ᱦᱚᱸ ᱚᱱᱠᱟ ᱜᱮ ᱚᱱᱠᱟ ᱫᱟᱜ ᱡᱟᱹᱲᱤ ᱛᱳᱚᱱᱠᱟ ᱫᱚ ᱵᱟᱭ ᱫᱟᱜ ᱡᱟᱹᱲᱤ ᱠᱟᱫᱟ ᱦᱚᱜᱼᱚᱭ ᱦᱚᱞᱟ ᱢᱟᱫᱷᱮᱨ ᱠᱷᱚᱱ ᱱᱟᱥᱮ ᱱᱟᱥᱮ ᱫᱟᱜ ᱡᱚᱨᱚᱜ ᱚᱱᱟ ᱟᱛᱩ ᱡᱟᱦᱟᱸᱭ ᱠᱚᱣᱟᱜ ᱵᱟᱹᱭᱦᱟᱹᱲ ᱨᱮ ᱩᱱᱠᱩ ᱠᱚᱣᱟᱜ ᱫᱚ ᱚᱱᱠᱟ ᱟᱨ ᱠᱟᱱᱟᱞᱤ ᱴᱟᱭᱤᱯ ᱠᱚᱣᱟᱜ ᱫᱚ ᱩᱱᱠᱩᱣᱟᱜ ᱫᱚ ᱱᱟᱥᱮᱱᱟᱜ ᱫᱚ ᱨᱚᱦᱚᱭ ᱜᱟᱱ ᱜᱚᱫ ᱟᱠᱟᱱᱟ ᱟᱨ ᱟᱯᱱᱟᱨ ᱠᱚᱣᱟᱜ ᱫᱚ ᱮᱠᱱᱚ ᱟᱭᱨᱤᱜᱼᱟ
ᱚᱳ ᱟᱪᱪᱷᱟ ᱟᱪᱷᱟ ᱛᱟᱦᱚᱞᱮ ᱜᱚᱝᱠᱮ ᱟᱯᱮᱥᱮᱫ ᱫᱚ ᱚᱱᱟ ᱠᱮᱱᱮᱞ ᱠᱚ ᱜᱟᱰᱟ ᱠᱚ ᱢᱮᱱᱟᱜ ᱜᱮᱭᱟ ᱥᱮ ᱵᱟᱝ
ᱵᱟᱝ ᱜᱮ ᱜᱚᱝᱠᱮ ᱠᱮᱱᱮᱞ ᱠᱚ ᱜᱟᱰᱟ ᱠᱚᱫᱚ ᱵᱟᱹᱱᱩᱜᱼᱟ ᱡᱟ ᱟᱞᱮ ᱫᱚ ᱪᱟ ᱪᱟᱸᱫᱳ ᱵᱚᱸᱜᱟᱜ ᱫᱟᱭᱟ ᱫᱩᱞᱟᱹᱲ ᱛᱮ ᱥᱮᱨᱢᱟ ᱫᱟᱜ ᱡᱟᱹᱲᱤ ᱛᱮᱜᱮ ᱡᱟᱞᱮ ᱨᱚᱦᱚᱭ ᱚᱱᱟᱜᱮ
ᱦᱳ ᱟᱞᱮ ᱫᱚ ᱜᱚᱢᱠᱮ ᱱᱤᱭᱟᱹ ᱵᱟᱨ ᱜᱮ ᱪᱤᱠᱟᱹ ᱞᱮᱠᱟᱛᱮ ᱡᱮ ᱫᱟᱜ ᱠᱚᱠᱚ ᱟᱲᱟᱜ ᱞᱮᱭᱟ ᱠᱚ ᱦᱚᱜ ᱚᱱᱟ ᱤᱭᱟᱹᱨᱮ ᱟᱨᱠᱤ ᱢᱟᱱᱮ ᱥᱤᱡᱤᱱ ᱨᱮ ᱵᱟᱝᱠᱷᱟᱱ ᱫᱚ ᱮᱴᱟᱜ ᱮᱴᱟᱜ ᱢᱟᱱᱮ ᱥᱮᱨᱢᱟ ᱠᱚᱫᱚ ᱵᱟᱝᱠᱚ ᱟᱲᱟᱜ ᱵᱟᱲᱟ ᱠᱟᱫ ᱞᱮᱭᱟ ᱟᱨᱠᱤ ᱡᱩᱫᱤ ᱦᱳᱭᱛᱳ ᱱᱚᱝᱠᱟ ᱴᱷᱤᱠ ᱴᱟᱭᱤᱢ ᱨᱮ ᱵᱟᱭ ᱫᱟᱜ ᱠᱟᱫ ᱞᱮᱭᱟ ᱩᱱᱠᱩ ᱦᱚᱸ ᱵᱟᱠᱚ ᱟᱲᱟᱜ ᱵᱟᱲᱟ ᱠᱟᱜ ᱞᱮᱭᱟ ᱟᱨ ᱱᱚᱦᱚᱤ ᱛᱮᱦᱮᱧ ᱜᱮ ᱱᱤᱭᱟᱹ ᱵᱟᱨ ᱜᱮ ᱟᱨᱠᱤ ᱯᱨᱚᱛᱷᱚᱢ ᱠᱚ ᱚᱲᱟᱜ ᱞᱮᱭᱟ
ᱟᱪᱪᱷᱟ ᱛᱟᱦᱚᱞᱮ ᱜᱚᱝᱠᱮ ᱟᱯᱮᱥᱮᱫ ᱫᱚ ᱨᱚᱦᱚᱭ ᱠᱚᱫᱚ ᱛᱤᱱᱟᱹᱜ ᱵᱟᱨ ᱯᱮ ᱨᱚᱦᱚᱭ ᱵᱟᱲᱟᱭ ᱜᱮᱭᱟ
ᱦᱮᱸ ᱜᱚᱝᱠᱮ ᱫᱚ ᱟᱞᱮᱥᱮᱫ ᱫᱚ ᱵᱟᱨ ᱫᱷᱟᱣ ᱞᱮ ᱨᱚᱦᱚᱭ ᱜᱮᱭᱟᱞᱮ ᱢᱟᱱᱮ ᱱᱚᱜᱼᱚᱭ ᱱᱤᱛᱳ ᱟᱨ ᱢᱤᱫ ᱫᱷᱟ ᱫᱷᱚᱨᱚᱱ ᱨᱮ
ᱟᱸᱦ ᱩᱱᱫᱚ ᱚᱱᱟ ᱫᱷᱚᱨᱚᱱ ᱨᱮᱱᱟᱜ ᱫᱚ ᱢᱟᱱᱮ ᱠᱮᱱᱮᱞ ᱥᱮ ᱥᱮᱞᱚ ᱵᱷᱚᱨᱥᱟ ᱜᱮ ᱥᱮ ᱮᱢᱱᱤ ᱢᱟᱱᱮ ᱫᱟᱜ ᱵᱟᱲᱟᱭ ᱜᱮᱭᱟ᱾
ᱟᱫᱚ ᱫᱟᱜ ᱫᱚ ᱫᱟᱜ ᱜᱮᱭᱟ ᱜᱚᱢᱠᱮ ᱠᱮᱱᱮᱞ ᱫᱟᱜ ᱠᱮᱱᱮᱞ ᱫᱟᱜ ᱦᱚᱸᱠᱚ ᱟᱲᱟᱜ ᱞᱮᱜᱮᱭᱟ ᱠᱚ
ᱳᱷ ᱢᱟᱱᱮ ᱵᱟᱱᱟᱨ ᱜᱮᱯᱮ ᱧᱟᱢ ᱜᱮᱭᱟ
ᱦᱮᱸ ᱵᱟᱱᱟᱨ ᱜᱮᱞᱮ ᱧᱟᱢ ᱜᱮᱭᱟ ᱟᱫᱚ ᱨᱚᱦᱚᱭ ᱠᱚᱫᱚ ᱟᱞᱮᱥᱮᱫ ᱫᱚ ᱩᱠᱷᱩᱵ ᱵᱷᱟᱜᱮ ᱜᱮ ᱦᱩᱭᱩᱜ ᱜᱮᱭᱟ ᱟᱫᱚ ᱜᱚᱝᱠᱮ ᱟᱯᱮ ᱥᱮᱫ ᱦᱮᱸ ᱞᱟᱹᱭ ᱵᱤᱱ
ᱛᱟᱦᱚᱞᱮ ᱞᱟᱹᱭ ᱦᱩᱭᱩᱜ ᱠᱟᱱᱟ ᱪᱟᱥ ᱵᱟᱫᱽ ᱠᱟᱛᱮᱫ ᱟᱯᱮ ᱠᱚᱫᱚ ᱟᱨ ᱪᱮᱫ ᱠᱚᱯᱮ ᱪᱟᱥ ᱵᱟᱲᱟᱭ ᱜᱮᱭᱟ ᱢᱟᱱᱮ ᱦᱩᱲᱩ ᱪᱟᱣᱞᱮ ᱪᱟᱥ ᱵᱟᱫ ᱠᱟᱛᱮ ᱚᱱᱟ ᱠᱚ ᱵᱟᱫ ᱠᱟᱛᱮ
ᱟᱞᱮ ᱜᱚᱝᱠᱮ ᱪᱟᱥᱵᱟᱥ ᱫᱚ ᱟᱞᱮ ᱱᱚᱛᱮ ᱫᱚ ᱪᱮᱫ ᱢᱮᱱ ᱦᱩᱭᱩᱜᱼᱟ ᱡᱮ ᱱᱚᱣᱟ ᱠᱚ ᱥᱚᱵᱡᱤ ᱠᱚ ᱪᱟᱥ ᱦᱩᱭᱩᱜ ᱜᱮᱭᱟ
ᱟᱪᱪᱷᱟ ᱱᱟᱯᱟᱭ ᱠᱟᱛᱷᱟ ᱢᱟᱱᱮ ᱥᱚᱵᱡᱤ ᱠᱚ ᱯᱮ ᱪᱟᱥ ᱜᱮᱭᱟ ᱚᱱᱟ ᱫᱚ ᱢᱟᱱᱮ ᱚᱲᱟᱜ ᱵᱟᱜᱽᱨᱟ ᱜᱮ ᱥᱮ
ᱵᱟᱝ ᱵᱟᱝ ᱜᱚᱝᱠᱮ ᱚᱱᱟ ᱠᱚᱫᱚ ᱡᱟ ᱜᱩᱞᱟᱹ ᱪᱟᱥ ᱦᱩᱭᱩᱜᱼᱟ ᱢᱟᱱᱮ ᱡᱷᱚᱛᱚ ᱜᱮ ᱢᱟᱱᱮ ᱱᱚᱣᱟ ᱠᱚᱫᱚ ᱟᱠᱷᱨᱤᱧ ᱞᱟᱹᱜᱤᱫᱤ ᱜᱮ ᱟᱨᱠᱤ ᱟᱨ ᱚᱱᱟ ᱢᱮᱥᱟᱛᱮ ᱚᱲᱟᱜ ᱡᱚᱢ ᱞᱮᱠᱟᱦ ᱟᱫᱚ ᱚᱸᱰᱮ ᱠᱷᱚᱱᱟᱜ ᱜᱮ ᱚᱲᱟᱜ ᱫᱚ ᱡᱚᱢ ᱜᱟᱱᱚᱜ ᱠᱟᱱᱟ ᱟᱨᱠᱤ
ᱦᱮᱸ ᱧᱚᱜ ᱨᱚᱦᱚᱭ ᱞᱮᱠᱷᱟ ᱛᱚ ᱚᱸᱰᱮ ᱠᱷᱚᱱᱟᱜ ᱜᱮ ᱚᱰᱩᱠᱚᱜ ᱜᱮᱭᱟ ᱛᱚ
ᱩᱰᱩᱠᱚᱜ ᱜᱮᱭᱟ ᱟᱫᱚ ᱜᱚᱝᱠᱮ ᱚᱲᱟᱜ ᱨᱮᱱᱟᱜ ᱡᱤᱱᱤᱥ ᱟᱫᱚ ᱚᱲᱟᱜ ᱨᱮᱫᱚ ᱡᱚᱢ ᱜᱮᱭᱟᱵᱮᱱ ᱛᱚ ᱡᱚᱢ ᱯᱚᱨᱮ ᱛᱚ ᱟᱹᱠᱷᱨᱤᱧ ᱛᱚ ᱢᱮᱱᱟᱜ ᱜᱮ ᱛᱳ ᱞᱟᱹᱭ
ᱦᱮᱸ ᱦᱮᱸ
ᱦᱮᱸ ᱟᱫᱚ ᱛᱟᱦᱚᱞᱮ ᱟᱯᱮᱥᱮᱫ ᱫᱚ ᱚᱱᱟ ᱫᱚ ᱪᱟᱥ ᱥᱚᱵᱡᱤ ᱠᱚᱫᱚ ᱪᱟᱥ ᱦᱩᱭᱩᱜ ᱜᱮᱭᱟ ᱥᱮ ᱵᱟᱝᱜᱮ
ᱦᱮᱸ ᱜᱚᱝᱠᱮ ᱪᱟᱥ ᱫᱚ ᱦᱩᱭᱩᱜ ᱜᱮᱭᱟ ᱛᱚ ᱟᱠᱷᱨᱤᱧ ᱥᱩᱢᱩᱝ ᱫᱚ ᱵᱟᱝ ᱚᱱᱟ ᱫᱚ ᱡᱚᱢ ᱥᱩᱢᱩᱝ ᱜᱮ ᱡᱮ ᱛᱩ ᱚᱱᱠᱟ ᱫᱟᱜ ᱠᱚ ᱴᱷᱤᱠ ᱴᱷᱟᱠ ᱵᱟᱝ ᱛᱟᱦᱱᱟ ᱥᱮᱞᱚ ᱠᱚᱦᱚᱸ ᱵᱟᱝ ᱛᱟᱦᱮᱱᱟ ᱛᱟᱦᱚᱞᱮᱼᱼ ᱡᱟᱨ ᱦᱩᱭᱩᱜᱼᱟ ᱥᱚᱵᱡᱤ ᱨᱮᱱᱟᱜ ᱛᱮᱦᱚᱸ ᱫᱚᱢᱮ ᱫᱟᱢ ᱛᱟᱦᱚᱞᱮ ᱳᱭ ᱡᱚᱢ ᱡᱮᱢᱚᱱ ᱜᱮᱞᱮ ᱨᱚᱦᱚᱭ ᱵᱟᱲᱟᱭ ᱜᱮᱭᱟ᱾
ᱚᱷ ᱟᱫᱚ ᱜᱚᱝᱠᱮ ᱫᱟᱜ ᱡᱟᱹᱲᱤ ᱴᱷᱤᱠᱴᱷᱟᱠ ᱵᱟᱝ ᱛᱟᱦᱮᱸ ᱞᱮᱱᱠᱷᱟᱱ ᱛᱚ ᱫᱚᱢᱮ ᱛᱚ ᱵᱟᱝ ᱵᱮᱱ ᱨᱚᱦᱚᱭ ᱠᱟᱛᱮ ᱦᱚᱸᱛᱚ ᱵᱟᱝ ᱦᱩᱭᱩᱜᱼᱟ ᱚᱱᱟ ᱡᱚᱠᱷᱚᱱᱳ ᱦᱳ ᱛᱟᱵᱮᱱᱟ ᱥᱮ ᱟᱨ ᱵᱟᱝᱵᱤᱱ ᱵᱟ ᱟᱨ ᱠᱷᱚᱨᱪᱟ ᱠᱟᱛᱮᱜ ᱵᱮᱤᱱ ᱨᱚᱦᱚᱭᱟ ᱡᱩᱫᱤ ᱥᱚᱢᱚᱭ ᱨᱮ ᱡᱩᱫᱤ ᱟᱵᱮᱱ ᱫᱟᱜ ᱜᱮ ᱡᱩᱫᱤ ᱵᱟᱭ ᱧᱟᱢ ᱛᱟᱵᱤᱱᱟ
ᱦᱷ--ᱛᱟᱦᱚᱞᱮ ᱜᱚᱝᱠᱮ ᱟᱯᱮ ᱥᱮᱫ ᱫᱚ ᱥᱚᱵᱡᱤ ᱛᱚ ᱫᱚ ᱫᱟᱢ ᱜᱭᱟ ᱥᱮ ᱮᱢᱱᱤ ᱢᱟᱱᱮ ᱫᱩᱲᱩᱵ ᱠᱮᱛᱮᱜᱼᱼ ᱯᱮ ᱟᱹᱠᱷᱨᱤᱧ ᱜᱤᱭᱟ ᱥᱮ ᱮᱢᱱᱤ‌ ᱯᱟᱹᱭᱠᱟᱹᱨᱤ ᱠᱚᱯᱮ ᱮᱢ ᱵᱟᱲᱟᱣ ᱠᱚ ᱜᱮᱭᱟ?
ᱦᱮᱸ ᱜᱚᱝᱠᱮ ᱟᱞᱮ ᱫᱚ ᱵᱟᱱᱟᱨ ᱜᱮ ᱵᱟᱱᱟᱨ ᱜᱮᱞᱮ ᱠᱚᱨᱟᱣ ᱜᱮᱭᱟ ᱟᱨᱠᱤ ᱢᱟᱱᱮ ᱟᱞᱮ ᱥᱮᱫ ᱫᱚ ᱪᱤᱫᱠᱟ‌ ᱞᱮᱠᱟ ᱢᱟᱱᱮ ᱦᱟᱴ ᱦᱩᱭᱩᱜ-ᱟ ᱟᱨ ᱠᱤ᱾
ᱦᱮᱸ ᱦᱮᱸ᱾
ᱟᱸ ᱢᱟᱱᱮ ᱟᱞᱮ ᱫᱚ ᱥᱚᱯᱛᱟ ᱨᱮ ᱯᱮ ᱫᱤᱱ ᱦᱟᱴ ᱢᱮᱱᱟᱜ ᱛᱟᱞᱮᱭᱟ ᱟᱨᱠᱤ᱾
ᱦᱮᱸ᱾
ᱟᱨ ᱯᱮ ᱫᱷᱟᱣ ᱜᱮ ᱢᱟᱱᱮ ᱦᱟᱴ ᱨᱮᱞᱮ ᱪᱟᱞᱟᱜ-ᱟ᱾ ᱦᱟᱴ ᱠᱚᱨᱮᱜ ᱦᱚᱸᱞᱮ ᱟᱹᱠᱷᱨᱤᱧ ᱜᱮᱭᱟ ᱢᱟᱱᱮ ᱦᱟᱴ ᱨᱮ ᱢᱟᱱᱮ ᱮ ᱦᱟᱸᱰᱮ ᱩᱱᱠᱩ ᱯᱟᱹᱭᱠᱟᱹᱨᱤ ᱠᱚ ᱮᱢ ᱠᱟᱛᱮᱜ ᱨᱮᱦᱚᱸ ᱢᱟᱱᱮ ᱦᱟᱴ ᱨᱮ ᱫᱩᱲᱩᱵ ᱠᱟᱛᱮᱜ ᱫᱚᱼᱼ ᱠᱟᱹᱴᱤᱡ ᱢᱟᱱᱮ ᱟᱹᱠᱷᱨᱤᱧ ᱫᱚ ᱠᱟᱹᱴᱤᱡ ᱥᱩᱵᱤᱫᱟ ᱜᱮᱭᱟ ᱜᱚᱝᱠᱮ᱾
ᱟᱪᱪᱷᱟ ᱟᱪᱪᱷᱟ᱾
ᱢᱟᱱᱮ ᱡᱟᱦᱟᱸ ᱞᱮᱠᱟ ᱟᱨ ᱠᱤᱼᱼ ᱩᱸ ᱢᱟᱱᱮ ᱦᱳᱭᱛᱚ ᱟᱵᱮᱱ ᱢᱚᱱᱮ ᱭᱟᱵᱮᱱ ᱡᱮᱼᱼ ᱢᱤᱫ ᱵᱟᱨ ᱴᱟᱠᱟ ᱦᱳᱭᱛᱚ ᱠᱚᱢ ᱛᱮᱵᱮᱱ ᱟᱹᱠᱷᱨᱤᱧᱟ ᱴᱷᱤᱠᱮ ᱟᱪᱷᱮ ᱛᱟᱹᱣ ᱨᱮᱦᱚᱸ ᱦᱟᱴᱼᱼ ᱨᱮᱫᱚ ᱥᱩᱵᱤᱛᱟ ᱧᱚᱜ ᱜᱮᱭᱟ ᱟᱨᱠᱤ᱾
ᱟᱸᱪᱪᱷᱟ ᱟᱪᱷᱟ ᱱᱟᱯᱟᱭ ᱠᱟᱛᱷᱟ ᱜᱚᱝᱠᱮ᱾ ᱟᱪᱪᱷᱟ ᱦᱟᱴ ᱫᱚ ᱵᱟᱨ ᱵᱮᱲᱟᱼᱼ ᱯᱮ ᱫᱩᱲᱩᱵ ᱜᱮᱭᱟ ᱥᱮ ᱮᱢᱱᱤ ᱢᱤᱫ ᱵᱮᱲᱟ ᱜᱮ?
ᱵᱟᱝ ᱜᱚᱝᱠᱮ ᱟᱫᱚ ᱚᱱᱮ ᱢᱤᱫ ᱵᱮᱲᱟ ᱪᱟᱞᱟᱜ ᱦᱩᱭᱩᱜ-ᱟ ᱚᱱᱮ ᱥᱮᱛᱟᱜ ᱨᱮ᱾ ᱟᱫᱚᱢ ᱥᱮᱛᱟᱜ ᱨᱮ ᱪᱟᱞᱟᱣ ᱞᱮᱱᱠᱷᱟᱱ ᱢᱚᱴᱟᱼᱢᱩᱴᱤ ᱟᱵᱮᱱ ᱵᱷᱳᱨ ᱛᱮᱵᱮᱱ ᱪᱟᱞᱟᱜ-ᱟ ᱟᱨ ᱠᱤ᱾ ᱚᱸᱰᱮ ᱦᱚᱸ ᱟᱫᱚ ᱵᱷᱳᱨ ᱛᱮ ᱪᱟᱞᱟᱣ ᱠᱟᱛᱮᱫ ᱢᱚᱴᱟᱼᱢᱩᱴᱤ ᱩᱸ ᱵᱟᱨᱚ ᱴᱟ ᱮᱠᱴᱟ ᱛᱮ ᱡᱩᱫᱤ ᱤᱸ ᱪᱟᱞᱟᱣᱼᱼ ᱯᱚᱨᱡᱚᱱᱛᱚ ᱛᱮ ᱫᱚ ᱪᱟᱵᱟᱜ ᱜᱮᱭᱟ ᱟᱨ ᱠᱤ᱾
ᱟᱪᱪᱷᱟ᱾
ᱩᱱ ᱛᱮᱫᱚ ᱟᱨᱠᱤ ᱟᱨ ᱥᱮᱛᱟᱜ ᱡᱚᱠᱼᱼ ᱚᱱᱠᱟ ᱫᱚ ᱦᱚᱲ ᱛᱚᱠᱚ ᱫᱚᱢᱮ ᱠᱚᱫᱚ ᱵᱟᱠᱚ ᱦᱤᱡᱩᱜ-ᱟ ᱠᱚ ᱡᱚᱠᱷᱚᱱ ᱜᱮ ᱫᱚᱥᱴᱟ ᱮᱜᱟᱨᱚ ᱴᱟ ᱵᱟᱡᱟᱣ ᱜᱚᱫᱚᱜ-ᱟ᱾ ᱮᱛ ᱛᱚ ᱠᱚ ᱦᱤᱡᱩᱜ-ᱟ ᱠᱚᱼᱼ
ᱩᱱ ᱫᱚ ᱟᱫᱚ ᱟᱫᱚ ᱜᱚᱝᱠᱮ ᱦᱟᱴ ᱨᱮᱱᱟᱜ ᱵᱟᱡᱟᱨ ᱫᱚ ᱥᱚᱢ ᱯᱨᱚᱛᱮᱠ ᱵᱟᱨ ᱫᱚ ᱥᱚᱢᱟᱱ ᱫᱚ ᱵᱟᱝ ᱦᱩᱭᱩᱜ-ᱟ᱾
ᱦᱮᱸ ᱦᱮᱸ᱾
ᱟᱫᱚ ᱡᱮ ᱫᱤᱱ ᱡᱮᱢᱚᱱ ᱦᱩᱭ ᱜᱚᱫᱚᱜ ᱜᱮᱭᱟ ᱵᱟᱝ ᱫᱚ ᱵᱟᱝ᱾
ᱢᱟᱱᱮ ᱪᱟᱥ ᱠᱚᱫᱚ ᱡᱚᱛᱚ ᱨᱚᱠᱚᱢᱟᱜ ᱜᱤᱼᱼ ᱯᱮ ᱪᱟᱥ ᱵᱟᱲᱟᱭ ᱜᱮᱭᱟ?
ᱦᱮᱸ ᱡᱚᱛᱚ ᱨᱚᱠᱚᱢᱟᱜ ᱜᱮ ᱪᱟᱥ ᱫᱚ ᱦᱚᱭᱚᱜ ᱜᱮᱭᱟ᱾
ᱛᱟᱦᱞᱮ ᱜᱚᱝᱠᱮ ᱟᱯᱮ ᱥᱮᱜ ᱫᱚ ᱵᱩᱨᱩ ᱫᱤᱥᱚᱢ ᱥᱮ ᱫᱟᱨᱮ ᱱᱟᱲᱤ ᱠᱚᱫᱚ ᱢᱮᱱᱟᱜ-ᱟ ᱥᱮ ᱵᱟᱝ?
ᱦᱮᱸ ᱜᱚᱝᱠᱮ ᱟᱞᱮ ᱥᱮᱫ ᱫᱚ ᱵᱩᱨᱩ ᱫᱤᱥᱚᱢ ᱜᱮ ᱫᱟᱲᱮ ᱱᱟᱹᱲᱤ ᱠᱚᱫᱚ ᱡᱚᱛᱚ ᱜᱮ ᱢᱮᱱᱟᱜ ᱜᱮᱭᱟ᱾ ᱟᱞᱮ ᱫᱚ ᱩᱸ ᱱᱚᱛᱮ ᱥᱟᱨᱡᱚᱢ ᱵᱟᱜᱟᱱ ᱠᱚᱦᱚᱸ ᱢᱮᱱᱟᱜ ᱛᱟᱞᱮ ᱜᱮᱭᱟ᱾ ᱟᱨ ᱩᱸᱢ‌ ᱱᱚᱛᱮᱼᱼ ᱤᱭᱟᱹ ᱢᱟᱛᱠᱚᱢ ᱠᱚ ᱱᱚᱣᱟ ᱟᱨᱠᱤ ᱟᱨ ᱚᱱᱟ ᱥᱚᱥᱚ ᱵᱟᱜᱟᱱ ᱢᱮᱱᱟᱜ ᱛᱟᱞᱮᱭᱟ ᱜᱚᱝᱠᱮ ᱚᱱᱟ ᱠᱚᱦᱚᱸ ᱩᱞ ᱵᱟᱜᱟᱱ ᱠᱚᱦᱚᱸ, ᱡᱷᱚᱛᱚ ᱨᱚᱠᱚᱢ ᱟᱨᱠᱤ ᱵᱟᱜᱟᱱ ᱠᱚᱦᱚᱸ᱾ ᱵᱟᱜᱟᱱ ᱠᱟᱜ ᱞᱮᱭᱟ ᱠᱚ ᱟᱨᱠᱤ
ᱚ, ᱟᱪᱪᱷᱟ ᱜᱚᱝᱠᱮ ᱚᱱᱟ ᱫᱚ ᱯᱷᱚᱨᱮᱥᱴ ᱠᱟᱨ ᱠᱷᱚᱱ ᱥᱮ ᱚᱱᱟ ᱫᱚᱻᱮ‌ ᱥᱮ ᱚ ᱢᱟᱱᱮ ᱟᱯᱱᱟ ᱟᱹᱯᱱᱤ ᱠᱚ ᱵᱟᱜᱟᱱ ᱡᱚᱝ ᱠᱟᱱᱟ᱾
ᱵᱟᱝ ᱜᱚᱝᱠᱮ ᱚᱱᱟ ᱫᱚ ᱡᱟᱦᱟᱸ ᱟᱨᱠᱤ ᱤᱭᱟᱹ ᱱᱚᱣᱟ ᱩᱸ ᱩᱞ ᱵᱟᱜᱟᱱ ᱫᱚ ᱢᱮᱱᱟᱜ ᱛᱟᱞᱮᱭᱟ ᱟᱨᱠᱤ᱾ ᱩᱞ ᱥᱚᱥᱚ ᱵᱟᱜᱟᱱ ᱟᱨᱠᱤ ᱱᱚᱶᱟ ᱠᱚᱫᱚ ᱟᱞᱮ ᱤᱭᱟᱹ ᱛᱮᱜᱮ ᱟᱞᱮ ᱢᱟᱱᱮ ᱟᱞᱮ ᱜᱟᱶᱛᱟ ᱛᱮᱜᱮ ᱟᱨᱠᱤ᱾
ᱟᱸᱪᱪᱷᱟ, ᱜᱚᱝᱠᱮ ᱛᱟᱦᱚᱞᱮ ᱚᱱᱟ ᱠᱚᱦᱚᱸᱟᱨᱼᱼ ᱟᱠᱷᱨᱤᱧ ᱵᱟᱲᱟᱭ ᱜᱮᱭᱟ ᱯᱮ ᱥᱮ ᱚᱱᱟ ᱠᱚᱫᱚ ᱮᱢᱱᱤ ᱡᱚᱢ ᱵᱟᱲᱟ ᱠᱟᱛᱮᱜ ᱜᱮᱯᱮ‌ ᱪᱟᱵᱟᱭ ᱜᱮᱭᱟ ᱯᱮ?
ᱵᱟᱝ ᱵᱟᱝ ᱵᱟᱝ ᱚᱱᱟ ᱠᱚᱫᱚ ᱟᱹᱠᱷᱨᱤᱧ ᱜᱮ ᱟᱨᱠᱤ ᱢᱟᱱᱮ ᱦᱚᱸᱜ-ᱚᱭᱼᱼ ᱡᱮ ᱱᱤᱛᱚᱜ ᱡᱮᱢᱚᱱ ᱩᱞ ᱛᱟᱦᱮᱸ ᱠᱟᱱᱟ ᱟᱨᱠᱤᱼᱼ
ᱦᱮᱸ᱾
ᱟᱫᱚ ᱩᱞ ᱟᱫᱚ ᱚᱱᱟ ᱟᱫᱚ ᱩᱱᱠᱩ ᱚᱱᱠᱟ ᱠᱚ ᱦᱤᱡᱩᱜ ᱟᱠᱚ ᱟᱨᱠᱤ ᱢᱟᱱᱮ ᱯᱟᱹᱭᱠᱟᱹᱨ ᱠᱚ ᱟᱨᱠᱤ
ᱟᱫᱚ ᱩᱱ ᱥᱚᱢᱚᱭ ᱟᱨᱠᱤ ᱢᱟᱱᱮ ᱯᱟᱹᱭᱠᱟᱹᱨ ᱠᱚ ᱟᱫᱚ ᱯᱟᱹᱭᱠᱟᱹᱨ ᱵᱚᱞᱛᱮ ᱢᱤᱫᱴᱮᱱ ᱢᱟ ᱤᱭᱟᱹ ᱠᱚ ᱦᱤᱡᱩᱜᱼᱟ ᱠᱚ ᱢᱟᱱᱮ ᱡᱟᱦᱟᱸ ᱟᱨᱠᱤ ᱵᱮᱯᱥᱤᱠ ᱠᱚ ᱟᱨᱠᱤ ᱛᱟᱦᱚᱞᱮ ᱩᱱᱠᱩᱣᱟᱜ ᱫᱚ ᱯᱩᱨᱟᱹ ᱠᱚ ᱪᱩᱠᱛᱤ ᱦᱟᱛᱟᱣᱟ ᱟᱨᱠᱤ᱾
ᱦᱩᱸ ᱜᱚᱝᱠᱮ ᱼᱼ ᱡᱚᱠᱷᱚᱱ ᱩᱞ ᱠᱚ ᱦᱩᱭᱩᱜ ᱜᱮᱭᱟ ᱩᱱ ᱴᱟᱭᱤᱢ ᱫᱚ ᱚᱱᱟ ᱫᱚ ᱢᱟᱱᱮ ᱚᱱᱟ ᱪᱮᱛᱟᱱ ᱨᱮ ᱠᱟᱹᱴᱤᱡ ᱦᱤᱞᱳᱜ ᱟᱯᱮ ᱪᱮᱫ ᱠᱩ ᱞᱟᱸᱭᱟ ᱡᱟ ᱚᱱᱟ ᱪᱮᱛᱟᱱ ᱨᱮ ᱡᱩᱫᱤ ᱦᱚᱳᱭᱛᱳ ᱨᱳᱜ ᱠᱚ ᱧᱟᱢ ᱠᱮᱫᱟ ᱛᱚ ᱚᱱᱟ ᱪᱮᱛᱟᱱ ᱨᱮ ᱟᱯᱮ ᱨᱟᱱ ᱠᱚ ᱠᱤ ᱥᱟᱦᱟᱡᱡᱚ ᱯᱮ ᱮᱢᱟᱜ ᱜᱮᱭᱟ᱾
ᱚᱠᱟᱨᱮ ᱚᱱᱟᱨᱮ
ᱦᱮᱸ
ᱦᱮᱸ ᱜᱚᱝᱠᱮ ᱚᱱᱠᱟ ᱞᱮᱠᱟ ᱫᱚ ᱮᱢᱟᱜ ᱦᱩᱭᱩᱜ ᱜᱮᱭᱟ ᱵᱟᱝ ᱫᱚ ᱵᱟᱝ ᱨᱟᱱ ᱠᱚᱦᱚᱸ ᱮᱢᱟᱜ ᱦᱩᱭᱩᱜ ᱜᱮᱭᱟ᱾ ᱵᱷᱤᱴᱟᱢᱤᱱ ᱠᱚᱦᱚᱸ ᱛᱚ ᱟᱫᱚ ᱜᱚᱝᱠᱮ ᱚᱱᱟ ᱠᱚ ᱮᱢ ᱯᱚᱨᱮ ᱟᱫᱚ ᱡᱚᱠᱷᱚᱱ ᱩᱞ ᱠᱚ ᱤᱭᱟᱹᱜᱼᱟ ᱟᱨᱠᱤ, ᱟᱨ ᱡᱮᱢᱚᱱ ᱟᱨ ᱡᱮᱢᱚᱱ ᱟᱞᱮ ᱫᱚ ᱡᱮᱢᱚᱱ ᱚᱱᱟ ᱡᱟᱦᱟᱸ ᱟᱨᱠᱤ ᱥᱚᱥᱚ ᱵᱟᱜᱟᱱ ᱢᱮᱱᱟᱜ ᱛᱟᱞᱮᱭᱟ ᱚᱱᱟ ᱠᱚᱫᱚ ᱡᱮᱢᱚᱱ ᱯᱟᱸᱪ ᱵᱚᱪᱷᱚᱨ ᱯᱩᱨᱟᱹ ᱮᱢ ᱢᱮᱱᱟᱜᱼᱟ ᱟᱨᱠᱤ ᱵᱚᱪᱷᱚᱨ ᱞᱟᱹᱜᱤᱫ ᱢᱟᱱᱮ ᱟᱞᱮ ᱫᱚ ᱟᱫᱚ ᱚᱸᱰᱮ ᱫᱚ ᱠᱳᱱᱳ ᱧᱮᱞ ᱜᱮ ᱵᱟᱝ ᱞᱟᱜᱟᱣ ᱟᱞᱮᱭᱟ ᱟᱨᱠᱤ᱾ ᱡᱟᱦᱟᱸᱭ ᱠᱚᱨᱟᱭ ᱡᱚᱛᱚ ᱩᱱᱠᱩ ᱦᱚᱠᱤ ᱡᱟᱦᱟᱸᱭ ᱠᱚ ᱦᱟ ᱦᱟᱛᱟᱣ ᱠᱟᱫᱟ ᱠᱚ ᱢᱚᱱᱮ ᱠᱟᱜ ᱵᱮᱱ ᱟᱵᱤᱱ ᱜᱮ ᱢᱤᱫᱴᱮᱱ ᱚᱱᱟᱨᱮᱱ ᱡᱮ ᱟᱵᱮᱱ ᱥᱚᱥᱚ ᱵᱮᱯᱥᱤᱠ ᱠᱟᱱᱟᱵᱮᱱ ᱟᱨᱠᱤ ᱛᱟᱦᱚᱞᱮ ᱟᱵᱮᱱ ᱟᱹᱞᱤᱧ ᱥᱟᱶᱛᱮ ᱵᱮᱱ ᱨᱚᱲ ᱵᱟᱲᱟ ᱠᱮᱫᱟ ᱡᱮ ᱱᱚᱝᱠᱟ ᱞᱮᱠᱟ ᱟᱯᱮ ᱱᱚᱣᱟ ᱠᱚ ᱦᱟᱛᱟᱣ ᱦᱩᱭᱩᱜ ᱞᱟᱹᱜᱤᱫ ᱛᱟᱦᱚᱞᱮ ᱪᱮᱫ ᱛᱤᱱᱟᱹᱜ ᱞᱟᱜᱟᱜᱼᱟ, ᱟᱨᱠᱤ ᱵᱟᱝ ᱞᱟᱜᱟᱜᱼᱟ? ᱟᱫᱚ ᱟᱵᱮᱱ ᱫᱚ ᱦᱚᱭᱛᱳ ᱦᱸ ᱟᱞᱤᱧ ᱫᱚ ᱫᱤᱨᱜᱷ ᱫᱤᱱ ᱢᱤᱫᱴᱮᱱ ᱟᱹᱞᱤᱧ ᱫᱚ ᱡᱤᱱᱤᱥ ᱠᱚᱞᱤᱧ ᱧᱮᱞ ᱵᱟᱲᱟᱭᱟ ᱥᱮ ᱱᱚᱶᱟ ᱡᱤᱱᱤᱥᱴᱟ ᱫᱚ ᱱᱚᱰᱮ ᱩᱱᱟᱹᱜ ᱠᱟᱛᱮᱜ ᱦᱩᱭᱩᱜ ᱜᱮᱭᱟ ᱟᱨᱠᱤ ᱛᱟᱦᱚᱞᱮ ᱚᱱᱠᱟ ᱞᱮᱠᱟ ᱟᱵᱮᱱ ᱢᱤᱫᱴᱮᱱ ᱫᱟᱢ ᱞᱤᱧ ᱢᱮᱛᱟᱫ ᱵᱮᱱᱟ᱾ ᱮᱨᱯᱚᱨ ᱟᱫᱚ ᱟᱲᱜᱚ ᱟᱲᱜᱚ ᱨᱟᱠᱟᱵ ᱛᱟᱦᱮᱱ ᱜᱮᱭᱟ ᱥᱮ
ᱦᱮᱸ ᱦᱮᱸ
ᱟᱫᱚ ᱚᱱᱟ ᱟᱲᱜᱚ ᱨᱟᱠᱟᱵ ᱨᱮ ᱟᱫᱚ ᱦᱚᱭᱛᱳ ᱟᱹᱞᱤᱧ ᱦᱚᱸ ᱫᱚᱢᱮ ᱵᱟᱹᱞᱤᱧ ᱞᱚᱥ ᱦᱚᱪᱚᱜᱼᱟ, ᱟᱨ ᱟᱵᱮᱱ ᱦᱚᱸ ᱫᱚᱦᱚ ᱠᱟᱛᱮᱜ ᱵᱮᱱ ᱞᱟᱹᱭᱟ, ᱱᱚᱝᱠᱟ
ᱦᱩᱸ ᱜᱚᱝᱠᱮ ᱥᱚᱥᱚ ᱨᱮᱱᱟᱜ ᱫᱚ ᱚᱠᱟᱴᱟᱜ ᱡᱤᱱᱤᱥ ᱛᱮᱫ ᱠᱚ ᱦᱟᱛᱟᱣᱟ
ᱩᱱᱠᱩ ᱫᱚ ᱜᱚᱝᱠᱮ ᱵᱟᱱᱟᱨ ᱜᱮᱠᱚ ᱦᱟᱛᱟᱣᱟ ᱚᱱᱟ ᱡᱟᱝ ᱦᱚᱸᱠᱚ ᱦᱟᱛᱟᱣ ᱜᱮᱭᱟ ᱟᱨ ᱱᱚᱣᱟ ᱡᱟᱦᱟᱸ ᱟᱨᱠᱤ ᱥᱚᱥᱚ ᱵᱤᱨ ᱥᱚᱥᱚ ᱟᱨᱠᱤ
ᱦᱮᱸ
ᱚᱱᱟ ᱠᱚᱛᱮᱫ ᱵᱟᱱᱟ ᱦᱮᱠᱚᱭ ᱜᱮ
ᱟᱪᱪᱷᱟ
ᱚᱱᱟ ᱠᱚ ᱡᱟᱦᱟᱸ ᱠᱚ ᱟᱨᱠᱤ ᱢᱟᱱᱮ ᱱᱚᱣᱟ ᱪᱮᱫ ᱠᱚᱨᱮ? ᱢᱟᱱᱮ ᱯᱚᱭᱥᱟ ᱯᱟᱛᱤ ᱠᱚ ᱦᱩᱭᱩᱜᱼᱟ ᱟᱨᱠᱤ᱾
ᱦᱮᱸ
ᱟᱫᱚ ᱚᱱᱟ ᱠᱚᱫᱚ ᱜᱚᱝᱠᱮ ᱟᱞᱮ ᱫᱚ ᱢᱟᱱᱮ ᱯᱷᱩᱴᱵᱚᱞ ᱞᱮ ᱠᱷᱮᱞ ᱦᱚᱪᱚᱭᱟᱞᱮ ᱟᱨᱠᱤ
ᱟᱪᱪᱷᱟ ᱚᱱᱟ ᱠᱚᱨᱮᱱᱟᱜ ᱯᱚᱭᱥᱟ ᱯᱟᱛᱤ ᱫᱚ ᱵᱟᱝ?
ᱦᱮᱸ ᱯᱷᱩᱴᱵᱚᱞ ᱞᱮ ᱠᱷᱮᱞ ᱦᱚᱪᱚᱭᱟ, ᱢᱟᱱᱮ ᱚᱱᱟ ᱫᱚ ᱢᱟᱱᱮ ᱯᱨᱚᱛᱮᱠ ᱥᱮᱨᱢᱟ ᱜᱮ ᱟᱨᱠᱤ ᱢᱟᱱᱮ ᱟᱹᱰᱤ ᱞᱟᱦᱟ ᱠᱷᱚᱱᱟᱜ ᱜᱮ ᱟᱨᱠᱤ ᱠᱷᱮᱞ ᱦᱚᱪᱚᱭᱮᱫᱟᱠᱚ ᱟᱨᱠᱤ
ᱟᱫᱚ ᱚᱱᱟ ᱠᱚ ᱱᱤᱛᱚᱜ ᱟᱞᱮ ᱞᱮ ᱥᱟᱵ ᱫᱚᱦᱚ ᱠᱟᱫᱟᱞᱮ ᱟᱨᱠᱤ᱾ᱛᱟᱦᱚᱞᱮ ᱚᱱᱟ ᱠᱚ ᱴᱟᱠᱟ ᱠᱚᱛᱮ ᱠᱷᱮᱞ ᱦᱚᱪᱚᱭ ᱟᱞᱮ᱾ ᱫᱤᱭᱮ ᱠᱷᱮᱞ ᱠᱷᱚᱱᱟᱜ ᱦᱚᱸ ᱠᱤᱪᱷᱩ ᱚᱸᱰᱮ ᱠᱷᱚᱱᱟᱜ ᱦᱚᱸ ᱯᱚᱭᱥᱟ ᱯᱟᱛᱤ ᱠᱚ ᱦᱩᱭᱩᱜ ᱜᱮᱭᱟ ᱟᱨ ᱚᱱᱟ ᱵᱟᱫᱮ ᱡᱟᱦᱟᱸ ᱛᱚ ᱢᱚᱱᱮ ᱠᱟᱜ ᱵᱮᱱ ᱟᱛᱳ ᱨᱮ ᱡᱟᱦᱟᱸᱭ ᱦᱚᱭᱛᱚ ᱚᱥᱩᱵᱤᱫᱟᱭᱱᱟᱭ ᱦᱚᱴᱟᱛ ᱡᱩᱫᱤ ᱩᱱᱤᱭᱟᱜ ᱦᱚᱭᱛᱚ ᱯᱚᱭᱥᱟ ᱫᱚᱨᱠᱟᱨᱚᱜ ᱠᱟᱱ ᱛᱟᱭᱟ ᱛᱟᱦᱚᱞᱮ ᱟᱫᱚ ᱚᱱᱟ ᱯᱚᱭᱥᱟ ᱠᱷᱚᱱᱟᱜ ᱜᱮ ᱚᱸᱰᱮ ᱠᱷᱚᱱᱟᱜ ᱜᱮ ᱢᱟᱱᱮ ᱡᱟᱦᱟᱸᱭ ᱠᱞᱟᱵᱽ ᱠᱷᱚᱱᱟᱜ ᱯᱚᱭᱥᱟ ᱟᱨᱠᱤ ᱚᱸᱰᱮ ᱠᱷᱚᱱᱟᱜ ᱜᱮ ᱯᱚᱭᱥᱟ ᱵᱮᱱ ᱮᱢᱟᱭᱟ ᱩᱱᱤ ᱡᱚᱫᱤ ᱦᱳᱭᱛᱳ ᱟᱭᱟᱜ ᱱᱩᱠᱩ ᱟᱡᱤ ᱱᱩᱱᱟᱹᱜ ᱯᱚᱭᱥᱟ ᱫᱚᱨᱠᱟᱨ ᱛᱤᱧ ᱛᱟᱦᱚᱞᱮ ᱩᱱᱟᱹᱜ ᱫᱤᱱ ᱛᱤᱧ ᱤᱧᱤᱧ ᱨᱩᱣᱟᱹᱲᱟ ᱟᱫᱚ ᱚᱱᱠᱟ ᱞᱮᱠᱟ ᱤᱫᱤᱭᱮ ᱟᱫᱚ ᱚᱸᱰᱮ ᱫᱚ ᱠᱳᱱᱳ ᱥᱩᱫ ᱫᱚ ᱛᱮᱦᱮᱱᱟ ᱵᱟᱝ ᱫᱚ ᱵᱟᱝ ᱟᱛᱩ ᱨᱮᱦᱚᱸ ᱚᱱᱮ ᱚᱱᱠᱟ ᱠᱟᱛᱮᱫ ᱟᱨᱠᱤ ᱚᱱᱟ ᱠᱚ ᱯᱚᱭᱥᱟ ᱠᱚ ᱚᱱᱠᱟ ᱜᱮ ᱠᱚᱨᱟᱣ ᱟᱞᱮ ᱚᱱᱟ ᱯᱚᱨᱥᱟᱫᱤᱱ
ᱟᱹᱰᱤ ᱱᱟᱯᱟᱭ ᱜᱚᱝᱠᱮ ᱛᱟᱦᱞᱮ ᱵᱷᱟᱜᱤ ᱜᱮ ᱚᱱᱟ ᱠᱷᱚᱱ ᱯᱮ ᱯᱷᱟᱸᱴ ᱢᱮᱰᱟᱢ ᱯᱮ ᱠᱷᱩᱞᱟᱹᱣ ᱟᱠᱟᱫᱟ ᱡᱟᱦᱟᱸᱭ ᱜᱮ ᱚᱥᱩᱵᱤᱫᱟ ᱠᱚ ᱦᱩᱭ ᱞᱮᱱ ᱛᱟᱭ ᱡᱟ ᱚᱸᱰᱮ ᱠᱷᱚᱱ ᱜᱮ ᱴᱤᱴᱢᱮᱱᱴ ᱜᱟᱱᱚᱜ ᱞᱮᱠᱟ ᱦᱮᱸᱥᱮ
ᱜᱟᱱᱚᱜ ᱛᱮᱸᱦᱟᱜ ᱡᱚᱠᱷᱚᱱ ᱛᱚᱠᱷᱚᱱ ᱟᱨᱠᱤ ᱟᱰᱚ
ᱟᱪᱷᱟ ᱜᱚᱝᱠᱮ ᱟᱯᱮ ᱥᱮᱫ ᱫᱚ ᱱᱚᱜ-ᱚᱭ ᱪᱟᱥ ᱪᱚᱞᱟᱠᱟᱞᱤᱱ ᱜᱮᱦᱟᱸᱜ ᱡᱮ ᱠᱟᱨᱟᱢ ᱠᱚ ᱦᱩᱭ ᱵᱟᱲᱟᱜ ᱜᱮᱭᱟ ᱥᱮ ᱵᱟᱝ
ᱠᱟᱨᱟᱢ ᱛᱮᱫ ᱫᱚ ᱜᱚᱢᱠᱮ ᱟᱞᱮ ᱟᱹᱛᱩ ᱨᱮᱫᱚ ᱵᱟᱝ ᱦᱩᱭᱩᱜ-ᱟ ᱟᱞᱮ ᱠᱷᱚᱱᱟᱜ ᱮᱴᱟᱜ ᱢᱟᱱᱮ ᱟᱛᱩ ᱨᱮ ᱟᱨᱠᱤ ᱢᱟᱱᱮ ᱟᱞᱮ ᱠᱷᱚᱱᱟᱜ ᱮᱠᱴᱩ ᱪᱷᱟᱰᱟ ᱨᱮᱜᱮ ᱟᱨᱠᱤ ᱦᱩᱭᱩᱜ ᱜᱮᱭᱟ ᱟᱨᱠᱤ
ᱦᱩᱸ ᱟᱪᱷᱟ ᱟᱹᱰᱤ ᱱᱟᱯᱟᱭ ᱜᱮ ᱟᱞᱮ ᱥᱮᱫ ᱫᱚ ᱠᱟᱨᱟᱢ ᱠᱚᱫᱚ ᱟᱹᱰᱤ ᱨᱟᱹᱥᱠᱟᱹ ᱨᱮᱱᱟᱜ ᱠᱟᱛᱷᱟ ᱩᱱ ᱥᱚᱢᱚᱭ ᱫᱚ ᱢᱟᱹᱭ ᱛᱟᱠᱚ ᱫᱤᱫᱤ ᱛᱟᱠᱚ ᱫᱚᱢᱮ ᱩᱦᱟᱹᱨ ᱜᱮᱭᱟ ᱛᱚ ᱩᱱ ᱴᱟᱭᱤᱢ ᱫᱚ ᱯᱟᱰᱤ ᱯᱟᱛᱟ ᱯᱚᱨᱚᱵᱽ ᱞᱮᱠ ᱜᱮ ᱵᱩᱡᱩᱜ-ᱟ᱾ ᱯᱟᱸᱪᱫᱤᱱ ᱥᱮ ᱯᱮ ᱫᱤᱱ ᱨᱮᱱᱟᱜ ᱠᱚ ᱦᱟᱹᱨᱟᱥᱮ ᱟᱹᱰᱤ ᱱᱟᱯᱟᱭ ᱵᱟᱲᱟ ᱜᱮ ᱦᱩᱭᱩᱜ ᱜᱮᱭᱟ
ᱥᱟᱵ ᱟᱞᱮ ᱡᱟᱦᱟᱸ ᱱᱚᱰᱮ ᱠᱷᱚᱱᱟᱜ-ᱟ ᱚᱸᱰᱮ ᱫᱚ ᱯᱮᱫᱤᱱ ᱠᱚ ᱤᱭᱟᱹᱭᱟᱠᱚ ᱟᱨᱠᱤ
ᱦᱩᱸ
ᱟᱵ
ᱛᱟᱦᱚᱞᱮ ᱜᱚᱝᱠᱮ ᱥᱟᱠᱨᱟᱛ ᱵᱟᱲᱟᱜ ᱜᱮᱭᱟᱯᱮ ᱥᱮ ᱵᱟᱝ
ᱦᱮᱸ ᱦᱮᱸ ᱜᱚᱝᱠᱮ ᱥᱟᱠᱨᱟᱛ ᱫᱚ ᱦᱩᱭᱩᱜ ᱜᱮᱛᱟᱞᱮᱭᱟ
ᱦᱩᱸ
ᱟᱨ ᱚᱱᱟ ᱥᱚᱨᱦᱟᱭ ᱠᱚᱫᱚ ᱦᱩᱭᱩᱜ ᱜᱮᱭᱟᱥᱮ ᱵᱟᱝᱟ ᱛᱟᱦᱚᱞᱮ ᱚᱱᱠᱟ ᱟᱯᱮᱥᱮᱫ
ᱦᱮᱸ ᱥᱚᱨᱦᱟᱭ ᱠᱚᱫᱚ ᱦᱩᱭᱩᱜ ᱛᱟᱞᱮ ᱜᱮᱭᱟ ᱟᱞᱮ ᱛᱮᱫᱚ ᱥᱚᱨᱦᱟᱭᱚᱜ ᱜᱮᱭᱟᱞᱮ ᱚᱱᱮ ᱦᱮᱸ ᱪᱮᱫ ᱞᱟᱹᱭᱟᱠᱚ ᱯᱟᱸᱡᱤ ᱦᱤᱥᱟᱹᱵ ᱛᱮᱜᱮ ᱡᱟ ᱚᱱᱮ ᱠᱟᱞᱤ ᱛᱤ ᱯᱩᱡᱟᱹ ᱨᱮ ᱦᱩᱭᱩᱜ ᱫᱚ ᱚᱱᱟ ᱱᱟᱥᱟᱲᱮᱡ ᱛᱮᱜᱮ ᱟᱞᱮ ᱫᱚᱞᱮ ᱥᱮᱲᱟᱭᱮᱫ ᱜᱮᱭᱟ
ᱟᱪᱷᱟ ᱟᱪᱷᱟ ᱟᱪᱷᱟ ᱟᱫᱚ ᱥᱮ ᱜᱚᱝᱠᱮ ᱚᱱᱮ ᱢᱮᱱᱫᱟᱞᱤᱧ ᱚᱱᱟ ᱥᱚᱨᱦᱟᱭ ᱛᱟᱦᱞᱮ ᱛᱤᱥ ᱯᱮ ᱥᱚᱨᱦᱟᱭᱚᱜ ᱜᱮᱭᱟ
ᱟᱞᱮ ᱥᱚᱨᱦᱟᱭ ᱱᱚᱜ ᱱᱟ ᱦᱩᱲᱩ ᱠᱚ ᱨᱚᱦᱚᱭ ᱵᱟᱲᱟ ᱠᱟᱛᱮᱫ ᱡᱟ ᱜᱩᱴ ᱯᱟᱹᱴᱭᱟᱹᱣ ᱚᱱᱟ ᱯᱚᱨᱮ ᱳᱭ ᱠᱟᱨᱛᱤᱠ ᱵᱚᱸᱜᱟ ᱥᱮᱫ
ᱚ ᱢᱟᱱᱮ ᱥᱚᱨᱦᱟᱭ ᱢᱟᱱᱮ ᱥᱚᱨᱦᱟᱭ ᱵᱚᱸᱜᱟ ᱡᱟᱦᱟᱸ ᱠᱚ ᱢᱮᱱᱫᱟ ᱥᱚᱨᱦᱟᱭ ᱵᱚᱸᱜᱟ ᱨᱮᱜᱮᱯᱮ ᱥᱚᱨᱦᱟᱭᱚᱜ-ᱟ᱾ ᱵᱟᱝ ᱟᱪᱷᱟ ᱟᱪᱷᱟ ᱟᱫᱚ ᱜᱚᱝᱠᱮ ᱠᱮᱸ ᱠᱤᱪᱷᱩ ᱢᱟᱱᱮ ᱮᱴᱟᱜ ᱮᱴᱟᱜ ᱡᱟᱭᱜᱟ ᱥᱮᱫ ᱠᱚᱦᱚᱸ ᱟᱸᱡᱚᱢᱚᱜ ᱠᱟᱱᱟ ᱡᱮ ᱵᱟᱝᱢᱟ ᱩᱱᱠᱩ ᱫᱚ ᱦᱮᱸ ᱢᱟᱜᱽ ᱵᱚᱸᱜᱟ ᱠᱚ ᱥᱚᱨᱦᱟᱭᱚᱜ ᱜᱮᱭᱟᱠᱚ ᱟᱨᱠᱤ ᱟᱸᱡᱚᱢ ᱵᱟᱲᱟ
ᱦᱮᱸ ᱚᱱᱟ ᱫᱚ ᱱᱮᱰᱟ ᱥᱚᱨᱦᱟᱭ ᱠᱟᱱ ᱛᱟᱠᱚᱣᱟ
ᱦᱮᱸ ᱟᱫᱚ ᱚᱱᱟᱜᱮ ᱢᱟᱱᱮ ᱟᱫᱚ ᱟᱸᱡᱚᱢ ᱡᱚᱝ ᱠᱟᱹᱴᱤᱡ ᱚᱠᱟ ᱞᱮᱠᱟ ᱪᱚ ᱵᱩᱡᱷᱟᱹᱜ ᱠᱟᱱᱟ ᱢᱟᱜᱽ ᱵᱚᱸᱜᱟ ᱥᱚᱨᱦᱟᱭ
ᱦᱮᱸ
ᱦᱮᱸ ᱡᱟᱦᱟᱸ ᱡᱟᱦᱟᱸ ᱥᱮᱫ ᱞᱮᱠᱟ ᱢᱟᱱᱮ ᱠᱚᱨᱟᱣ ᱟᱹᱜᱩ ᱠᱟᱫᱟ ᱠᱚ